ᱩ ᱦᱩᱸ ᱡᱚᱦᱟᱨ ᱜᱮ ᱢᱟᱹᱭ ᱢᱟ ᱛᱚᱵᱮ ᱞᱟᱹᱭ ᱢᱮ ᱪᱮᱫ ᱞᱮᱠᱟ ᱢᱮᱱᱟᱜ ᱠᱟᱜ ᱢᱮᱭᱟ?
ᱦᱚᱸᱜᱼᱚᱭ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟ ᱫᱤᱧᱟ, ᱟᱫᱚᱼᱼ ᱟᱢ ᱜᱤ ᱦᱟᱸᱜ ᱚᱠᱟ ᱞᱮᱠᱟ ᱢᱮᱱᱟᱜ ᱢᱮᱭᱟ ᱠᱟᱹᱴᱤᱡ ᱞᱟᱹᱭ ᱧᱚᱜᱽ ᱛᱟᱞᱟᱝ ᱢᱮ?
ᱤᱧ ᱦᱚᱸ ᱱᱟᱜᱼᱼ ᱛᱚ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱵᱷᱟᱜᱮ ᱜᱮ ᱢᱮᱱᱟᱜ ᱟᱠᱟ ᱫᱤᱧᱟ ᱱᱤᱛᱚᱜ ᱫᱚ ᱫᱚ ᱦᱟᱯᱮᱱ ᱫᱤᱱ ᱨᱮᱱᱟᱜᱼᱼ ᱠᱟᱛᱷᱟ ᱫᱚ ᱦᱟᱸᱜ ᱪᱤᱠᱟᱹ ᱵᱚ ᱞᱟᱹᱭ ᱫᱟᱲᱮᱭᱟᱜᱼᱟ ᱥᱮ᱾
ᱦᱮᱸ ᱦᱮᱸ
ᱚᱲᱟᱜ ᱦᱚᱲ ᱠᱚ ᱚᱠᱟ ᱞᱮᱠᱟ ᱢᱮᱱᱟᱜ ᱠᱚᱣᱟ ᱠᱟᱹᱴᱤᱡ ᱮᱢ ᱞᱟᱹᱭ ᱥᱟᱰᱮ ᱞᱮᱠᱷᱟᱱ ᱦᱩᱱᱟᱹᱝ ᱵᱷᱟᱹᱜᱤ ᱠᱚᱜᱼᱟ᱾
ᱦᱚᱜᱼᱚᱭ ᱦᱟᱸᱜ ᱩᱸᱻ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱟᱜ ᱞᱮᱭᱟ ᱡᱷᱚᱛᱚ ᱦᱚᱲ ᱜᱮ ᱛᱚ ᱟᱯᱮ ᱜᱮ ᱚᱠᱟ ᱞᱮᱠᱟ ᱢᱮᱱᱟᱜ ᱠᱟᱜ ᱯᱮᱭᱟ ᱠᱟᱹᱴᱤᱡ ᱵᱤᱱ ᱞᱟᱹᱭ ᱠᱮᱭᱟ᱾
ᱩᱸ ᱟᱞᱮ ᱫᱚ ᱦᱟᱸᱜ ᱤᱧ ᱦᱟᱸᱜ ᱱᱟᱯᱟᱭ ᱜᱮ ᱢᱤᱱᱟᱹᱧᱟ ᱟᱨ ᱚᱲᱟᱜ ᱦᱚᱲ ᱠᱚᱦᱚᱸ ᱱᱟᱜ ᱱᱤᱛᱚᱜ ᱫᱚ ᱦᱟᱸᱜ ᱥᱟᱱᱟᱢ ᱦᱚᱲ ᱜᱮ ᱦᱟᱸᱜ ᱱᱟᱯᱟᱭ ᱜᱮ ᱢᱮᱱᱟᱜ ᱠᱟᱜ ᱞᱮᱭᱟ
ᱩᱻ ᱟᱪᱷᱟ᱾ ᱪᱮᱬᱮ ᱠᱚ ᱫᱚᱢᱮ ᱠᱚ ᱨᱟᱜᱮᱼᱟ ᱟᱹᱵᱤᱱ ᱥᱮᱫ ᱨᱮ᱾ ᱠᱟᱹᱴᱤᱡ ᱥᱟᱦᱟ ᱧᱚᱜᱚᱜ ᱵᱤᱱ
ᱚᱸ ᱟᱫᱚ ᱱᱤᱛᱚᱜ ᱢᱟ ᱦᱚᱜᱼᱚᱭ ᱧᱮᱞ ᱧᱮᱞᱛᱮ ᱛᱟᱨᱟᱥᱤᱧ ᱜᱚᱫ ᱮᱱᱟ᱾ ᱟᱫᱚ ᱪᱮᱫ ᱠᱚᱵᱤᱱ ᱠᱚᱵᱤᱱ ᱡᱚᱢ ᱵᱟᱲᱟ ᱠᱮᱫᱼᱟ ᱥᱮ ᱨᱮᱸᱜᱮᱡ ᱠᱚᱛᱮ ᱜᱮ ᱢᱮᱱᱟᱜ ᱵᱤᱱᱟ᱾
ᱡᱚᱢ ᱫᱚ ᱡᱚᱢ ᱫᱚ ᱡᱚᱢ ᱵᱟᱲᱟ ᱦᱩᱭ ᱠᱟᱱᱟ ᱦᱟᱸᱜ ᱛᱤᱠᱤᱱ ᱵᱮᱲᱟ ᱜᱮ ᱫᱟᱠᱟ ᱟᱨ ᱱᱤᱛᱚᱜ ᱫᱚ ᱡᱚᱢ ᱫᱚ ᱦᱟᱸᱜ ᱟᱹᱣᱨᱤ ᱦᱩᱭᱩᱜᱼᱟ ᱟᱫᱚ ᱟᱹᱭᱩᱵ ᱵᱮᱨ ᱥᱮᱡ ᱜᱮ ᱡᱚᱢ ᱦᱩᱭᱩᱜᱼᱟ ᱦᱟᱸᱜ
ᱦᱩᱸ ᱟᱹᱞᱤᱧ ᱦᱚ ᱱᱟᱜ ᱮᱻ ᱱᱤᱛᱚᱜ ᱫᱚ ᱦᱟᱸᱜ ᱮᱻ ᱚᱱᱮ ᱡᱚᱢ ᱦᱩᱭ ᱱᱟᱛᱚ ᱛᱤᱠᱤᱱ ᱛᱤᱠᱤᱱ ᱜᱮ ᱟᱫᱚ ᱱᱤᱛᱚᱜ ᱫᱚ ᱵᱟᱝ ᱡᱚᱢ ᱵᱟᱲᱟ ᱦᱩᱭ ᱠᱟᱱᱟ ᱚᱱᱠᱟ ᱞᱮᱠᱟ ᱛᱮᱫᱚ᱾ ᱟᱫᱚ ᱦᱟᱸᱜ ᱢᱤᱫ ᱥᱟᱶᱛᱮ ᱞᱟᱹᱭ ᱦᱩᱭᱩᱜ ᱠᱟᱱᱟ ᱟᱹᱭᱩᱵ ᱪᱚᱸᱫᱟ ᱵᱟᱥᱟᱝ ᱤᱥᱤᱱ ᱠᱟᱛᱮ ᱦᱟᱸᱜ ᱡᱚᱢ ᱦᱩᱭᱩᱜᱼᱟ᱾ ᱟᱫᱚ ᱟᱫᱚ ᱢᱟᱹᱭ ᱟᱯᱮ ᱥᱮᱫ ᱫᱚ ᱱᱤᱛ ᱱᱤᱛᱚᱜ ᱫᱚ ᱦᱟᱸᱜ ᱪᱮᱫ ᱠᱚᱯᱮ ᱩᱛᱩ ᱩᱛᱩ ᱵᱟᱲᱟᱭᱮᱜᱼᱟ
ᱟᱞᱮ ᱥᱮᱫᱫᱚ ᱦᱟᱸᱜ ᱱᱤᱛᱚᱜ ᱫᱚ ᱦᱟᱸᱜ ᱡᱷᱤᱸᱜᱟᱹ ᱠᱚ, ᱠᱚᱨᱚᱞᱟ ᱠᱚ, ᱵᱷᱮᱸᱰᱤ ᱠᱚ, ᱟᱸ ᱦᱚᱛᱚᱜ ᱟᱲᱟᱜ ᱠᱚ ᱚᱱᱟ ᱠᱚᱜᱮ ᱦᱟᱸᱜ ᱪᱟᱥ ᱵᱟᱲᱟ ᱦᱩᱭ ᱠᱟᱱᱟ ᱛᱚ ᱟᱫᱚ ᱱᱚᱣᱟ ᱠᱚᱜᱮ ᱩᱛᱩ ᱵᱟᱲᱟ ᱦᱩᱭᱩᱜ ᱠᱟᱱᱟ
ᱟᱫᱚ ᱚᱱᱟ ᱠᱚᱫᱚ ᱟᱫᱚ ᱚᱲᱟᱜ ᱠᱚᱨᱮ ᱜᱮᱯᱮ ᱪᱟᱥ ᱜᱮᱭᱟ
ᱦᱳᱭ ᱱᱚᱣᱟ ᱫᱚ ᱚᱲᱟᱜ ᱠᱚᱨᱮ ᱜᱮᱞᱮ ᱪᱟᱥ ᱠᱟᱜᱼᱟ ᱡᱚᱢ ᱢᱚᱛᱚ ᱜᱮ᱾ ᱦᱮᱻ ᱩᱛᱩ ᱟᱱᱟᱪ ᱨᱮᱱᱟᱜ ᱜᱚᱱᱚᱝ ᱠᱚᱦᱚᱸ ᱵᱟᱡᱟᱨ ᱠᱚᱨᱮ ᱢᱟ ᱡᱟᱹᱥᱛᱤ ᱠᱟᱱᱟ ᱥᱮ᱾ ᱚᱱᱟ ᱠᱷᱟᱹᱛᱤᱨ ᱡᱚᱢ ᱢᱚᱛᱚ ᱜᱮ ᱪᱟᱥ ᱵᱟᱲᱟ ᱦᱩᱭ ᱠᱟᱱᱟ ᱟᱨ ᱟᱯᱮ ᱫᱚ
ᱟᱞᱮ ᱦᱚᱸ ᱦᱟᱸᱜ ᱱᱤᱛᱚᱜ ᱫᱚ ᱚᱱᱟ ᱡᱟᱦᱟᱸ ᱵᱷᱤᱱᱰᱤ, ᱟᱹᱞᱩ, ᱠᱩᱸᱫᱽᱨᱤ, ᱟᱨ ᱦᱚᱛᱚᱫ ᱟᱲᱟᱜ ᱠᱚ ᱟᱞᱮ ᱥᱮᱫ ᱦᱚᱻ ᱯᱩᱭ ᱢᱟᱱᱮ ᱯᱩᱨᱟᱹᱭ ᱟᱲᱟᱜ ᱠᱚ ᱚᱱᱟ ᱠᱚ ᱩᱛᱩ ᱵᱟᱲᱟ ᱦᱩᱭᱩᱜ ᱠᱟᱱᱟ ᱟᱹᱛᱩ ᱟᱹᱛᱩ ᱚᱲᱟᱜ ᱠᱚᱨᱮ ᱪᱟᱥ ᱵᱟᱲᱟ ᱦᱩᱭ ᱠᱟᱱᱟ ᱡᱚᱢ ᱢᱚᱛᱚ ᱜᱮ ᱟᱥ ᱤᱧ ᱞᱟᱹᱜᱤᱫ ᱫᱚ ᱦᱟᱸᱜ ᱵᱟᱝᱟ ᱵᱟᱡᱟᱨ ᱠᱚᱨᱮ ᱦᱟᱸᱜ ᱚᱱᱮ ᱚᱱᱟ
ᱦᱩᱸ ᱦᱩᱸ ᱮᱠᱫᱚᱢ
ᱦᱩᱸᱜ
ᱦᱮᱸ ᱟᱨ ᱛᱟᱦᱚᱞᱮ ᱱᱤᱛᱚᱜ ᱫᱚ ᱟᱯᱮ ᱥᱮᱱ ᱫᱚ ᱪᱮ ᱠᱟ ᱫᱟᱜ ᱨᱤᱢᱤᱞ ᱠᱚ ᱡᱟᱹᱲᱤᱭᱮᱜ ᱜᱮᱭᱟ ᱥᱮ ᱛᱷᱤᱨ ᱟᱠᱟᱫᱟᱭ ᱾
ᱟᱫᱚ ᱦᱟᱸᱜ ᱫᱟᱜ ᱡᱟᱹᱲᱤ ᱞᱮᱠᱟ ᱛᱮ ᱫᱚ ᱦᱟᱸᱜ ᱦᱚᱞᱟ ᱢᱟᱦᱫᱮᱨ ᱨᱮ ᱦᱟᱸᱜ ᱫᱤᱱᱜᱮ ᱧᱮᱞ ᱧᱮᱞ ᱛᱮ ᱦᱟᱸᱜ ᱵᱟᱨ-ᱯᱮ ᱫᱤᱱ ᱫᱚ ᱦᱟᱸᱜ ᱡᱟᱹᱲᱤ ᱨᱮᱜᱮ ᱫᱤᱱ ᱥᱟᱨᱟ ᱡᱟᱹᱲᱤ ᱠᱮᱜᱼᱟ ᱦᱩᱱᱟᱹᱝ ᱥᱟ ᱥᱮᱛᱟᱜ ᱠᱷᱚᱱ ᱟᱹᱭᱩᱵ ᱫᱷᱟᱹᱨᱤᱡ ᱡᱷᱟᱹᱞᱤ ᱤᱭᱟᱹ ᱡᱷᱤᱯᱤᱨ ᱡᱷᱤᱯᱤᱨ ᱥᱟᱨᱟ ᱜᱷᱟᱲᱤᱡ ᱡᱟᱹᱲᱤ ᱨᱮᱜᱮ ᱢᱮᱱᱟᱜ ᱛᱮᱦᱮᱧ ᱫᱚ ᱦᱟᱸᱜ ᱱᱚᱜᱼᱚᱭ ᱵᱟᱭ ᱡᱟᱹᱲᱤᱭᱮᱫᱟ ᱵᱟᱹᱧ ᱵᱟᱲᱟᱭ ᱞᱮᱜᱼᱟ ᱛᱮ ᱫᱚ ᱟᱨᱦᱚᱸ ᱱᱤᱛᱚᱜ ᱫᱚ ᱵᱟᱹᱭ ᱵᱟᱹᱭ ᱛᱮ ᱨᱤᱢᱤᱞ ᱠᱚᱭ ᱨᱟᱠᱟᱵ ᱡᱟᱣᱨᱟᱭᱮᱜᱼᱟ ᱾
ᱚ ᱟᱪᱪᱷᱟ ᱾
ᱟᱯᱮ ᱥᱮᱫ ᱜᱮ ᱚᱠᱟ ᱞᱮᱠᱟ?
ᱟᱞᱮ ᱥᱮᱫ ᱫᱚ ᱚᱱᱠᱟ ᱫᱚ ᱦᱟᱸᱜ ᱦᱚᱞᱟ ᱢᱟᱦᱟᱫᱮᱨ ᱜᱮ ᱫᱟᱜ ᱵᱟᱲᱟ ᱠᱮᱫᱟᱭ ᱟᱨ ᱛᱮᱦᱤᱧ ᱫᱚ ᱥᱮᱛᱟᱜ ᱥᱮᱛᱟᱜ ᱫᱟᱜ ᱠᱚᱭ ᱡᱟᱹᱲᱤ ᱵᱟᱲᱟᱭᱮᱫ ᱛᱟᱦᱮᱱ ᱾ ᱟᱨ ᱛᱤᱠᱤᱱ ᱫᱚ ᱥᱤᱛᱩᱝ ᱵᱟᱲᱟ ᱞᱮᱜᱼᱟᱭ ᱟᱨ ᱱᱤᱛᱚᱜ ᱫᱚ ᱦᱟᱸᱜ ᱨᱤᱢᱤᱞ ᱨᱤᱢᱤᱞ ᱫᱟᱭ ᱜᱚᱴᱟᱭ ᱾ ᱟᱨᱠᱤ
ᱦᱩᱸ ᱟᱫᱚ ᱱᱮᱛᱟᱨ ᱫᱤᱱ ᱫᱚ ᱱᱚᱝᱠᱟ ᱱᱚᱜᱼᱚᱭ ᱛᱚ ᱨᱤᱢᱤᱞ ᱨᱤᱢᱤᱞ ᱫᱟᱭ ᱫᱟᱜ ᱫᱟᱜ ᱟᱹᱥᱩᱲ ᱞᱮᱠᱷᱟᱱ ᱟᱹᱰᱤ ᱵᱷᱟᱜᱤ ᱵᱩᱡᱷᱟᱹᱜᱼᱟ ᱟᱵᱚᱦᱟᱣᱟ ᱠᱚ ᱟᱫᱚ ᱱᱚᱝᱠᱟ ᱛᱟᱨᱟᱥᱤᱧ ᱵᱮᱲᱟ ᱫᱚ ᱱᱚᱝᱠᱟ ᱫᱟᱬᱟᱱ ᱠᱚᱢ ᱩᱰᱩᱠ ᱵᱟᱲᱟᱜ ᱜᱮᱭᱟ ᱥᱮ ᱵᱟᱢ ᱩᱰᱩᱠ ᱵᱟᱲᱟᱜ ᱜᱮᱭᱟ ᱥᱮ ᱚᱲᱟᱜ ᱠᱚᱨᱮ ᱱᱟᱜ ᱡᱟᱦᱟᱱᱟᱜ ᱠᱟᱹᱢᱤ ᱠᱚᱢ ᱠᱟᱹᱢᱤ ᱵᱟᱲᱟᱭ ᱜᱮᱭᱟ?
ᱩᱸ ᱠᱟᱹᱢᱤ ᱫᱚ ᱠᱟᱹᱢᱤ ᱵᱟᱲᱟ ᱦᱩᱭᱩᱜ ᱜᱮᱭᱟ ᱟᱫᱚ ᱠᱟᱹᱢᱤ ᱫᱚ ᱡᱟᱦᱟᱸ ᱛᱤᱱᱟᱹᱜ ᱵᱚᱱ ᱠᱟᱹᱢᱤ ᱨᱮᱦᱚᱸ ᱦᱟᱸᱜ ᱵᱟᱝ ᱪᱟᱵᱟᱜ ᱜᱮᱭᱟ ᱾ ᱟᱫᱚ ᱚᱱᱟ ᱠᱚᱨᱮ ᱠᱷᱚᱱ ᱜᱮ ᱴᱟᱭᱤᱢ ᱠᱚ ᱚᱰᱩᱝ ᱠᱟᱛᱮ ᱢᱟᱱᱮ ᱦᱟᱸᱜ ᱚᱠᱛᱚ ᱠᱚ ᱚᱰᱳᱠ ᱵᱟᱲᱟ ᱠᱟᱛᱮ ᱫᱟᱬᱟ ᱵᱟᱲᱟ ᱪᱟᱞᱟᱣ ᱦᱩᱭᱩᱜ ᱜᱮᱭᱟ
ᱩᱸ ᱚᱱᱟ ᱵᱷᱟᱹᱜᱮ ᱠᱟᱛᱷᱟ ᱠᱟᱱ ᱜᱮᱭᱟ ᱾ ᱟᱫᱚ ᱡᱟᱹᱯᱩᱫ ᱦᱚᱞᱟ ᱢᱟᱦᱫᱮᱨ ᱢᱟᱱᱮ ᱡᱟᱹᱯᱩᱫ ᱠᱮᱼᱜᱟᱭ ᱞᱟᱹᱭᱟᱠᱚ ᱾ ᱡᱟᱹᱯᱩᱫ ᱡᱟᱹᱯᱩᱫ ᱠᱚ ᱯᱤᱴᱷᱟᱹ ᱠᱚ ᱡᱚᱢ ᱫᱚᱢᱮ ᱵᱷᱟᱹᱜᱤ ᱵᱩᱡᱷᱟᱹᱜᱼᱟ ᱯᱤᱴᱷᱟᱹ ᱠᱚ ᱾ ᱟᱨ ᱚᱠᱟ ᱥᱮᱫ ᱠᱚ ᱵᱟᱫᱟᱢ ᱠᱚᱠᱚ ᱪᱟᱥᱟ ᱵᱟᱫᱟᱢ ᱠᱚ ᱡᱟᱹᱯᱩᱫ ᱡᱟᱹᱯᱩᱫ ᱠᱚ ᱡᱚᱢᱟ ᱟᱫᱚ ᱟᱯᱮ ᱥᱮᱫ ᱫᱚ ᱦᱟᱸᱜ ᱱᱚᱝᱠᱟ ᱵᱟᱫᱟᱢ ᱠᱚᱠᱚ ᱪᱟᱥ ᱵᱟᱲᱟᱭ ᱜᱮᱭᱟ ᱥᱮ ᱵᱟᱝᱟ ᱠᱟᱹᱴᱤᱡ ᱮᱢ ᱞᱟᱹᱭ ᱞᱮᱠᱷᱟᱱ ᱦᱩᱱᱟᱹᱝ ᱱᱟᱯᱟᱭ ᱠᱚᱜᱼᱟ
ᱚ ᱚᱱᱠᱟ ᱫᱚ ᱦᱟᱸᱜ ᱵᱟᱫᱟᱢ ᱫᱚ ᱟᱞᱮ ᱥᱮᱱ ᱫᱚ ᱪᱟᱥ ᱫᱚᱠᱚ ᱪᱟᱥ ᱜᱮᱭᱟ ᱟᱞᱮ ᱫᱚ ᱵᱟᱝᱞᱮ ᱪᱟᱥ ᱜᱮᱭᱟ ᱟᱫᱚ ᱱᱚᱝᱠᱟ ᱦᱩᱸ ᱠᱤᱨᱤᱧ ᱛᱮᱜᱮ ᱦᱟᱛᱟᱣ ᱦᱩᱭ ᱠᱟᱱᱟ ᱦᱟᱸᱜ ᱟᱫᱚ ᱚᱱᱟ ᱠᱚᱜᱮ ᱡᱟᱹᱯᱩᱫ ᱡᱟᱹᱯᱩᱫ ᱫᱚ ᱟᱛᱟ ᱵᱟᱲᱟ ᱠᱟ ᱠᱟᱛᱮ ᱡᱚᱛᱚ ᱦᱚᱲ ᱡᱚᱢ ᱵᱟᱲᱟᱭᱟᱞᱮ ᱾ ᱡᱟᱹᱯᱩᱫ ᱡᱟᱹᱯᱩᱫ ᱫᱚ ᱚᱠᱟ ᱥᱮᱫ ᱦᱚᱸᱛᱚ ᱪᱟᱞᱟᱣ ᱵᱟᱝ ᱜᱟᱱᱚᱜᱼᱟ ᱟᱫᱚ ᱚᱱᱟ ᱵᱟᱫᱟᱢ ᱟᱛᱟ ᱠᱚᱞᱮ ᱡᱚᱢ ᱵᱟᱲᱟᱭᱟ ᱾ ᱦᱮᱸ ᱟᱯᱮ ᱥᱮᱫ ᱫᱚ? ᱵᱟᱫᱟᱢ ᱠᱚ ᱪᱟᱥ ᱜᱮᱭᱟ ᱠᱚ ᱥᱮ ᱵᱟᱝᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ?
ᱟᱞᱮ ᱥᱮᱫ ᱦᱟᱸᱜ ᱱᱚᱝᱠᱟ ᱞᱮᱠᱟ ᱛᱮ ᱵᱟᱫᱟᱢ ᱠᱚᱫᱚ ᱦᱟᱸᱜ ᱪᱟᱥ ᱫᱚ ᱦᱟᱸᱜ ᱦᱩᱭᱩᱜ ᱜᱮᱭᱟ ᱟᱞᱮ ᱦᱚᱸ ᱪᱟᱥ ᱫᱚ ᱩᱱ ᱫᱤᱱ ᱫᱚᱞᱮ ᱪᱟᱥ ᱜᱮ ᱛᱟᱦᱮᱸᱜᱼᱟ ᱟᱫᱚ ᱱᱤᱭᱟᱹ ᱫᱷᱟᱣ ᱫᱚ ᱚᱱᱠᱟ ᱫᱤᱱ ᱫᱚ ᱞᱟᱹᱭᱟᱠᱚ ᱢᱤᱫ ᱫᱷᱟᱣ ᱥᱮᱨᱢᱟ ᱨᱮ ᱢᱤᱫ ᱫᱷᱟᱣ ᱫᱚ ᱵᱟᱭ ᱫᱟᱜ ᱮᱫ ᱜᱮᱭᱟ ᱟᱫᱚ ᱚᱱᱟ ᱠᱷᱟᱹᱛᱤᱨ ᱫᱤᱱᱮᱢ ᱪᱟᱥ ᱞᱮᱠᱷᱟᱱ ᱵᱷᱟᱜᱤ ᱫᱟᱢ ᱵᱟᱝ ᱦᱩᱭᱩᱜᱼᱟ ᱚᱱᱟ ᱠᱷᱟᱹᱛᱤᱨ ᱱᱤᱭᱟᱹ ᱫᱷᱟᱣ ᱫᱚᱞᱮ ᱵᱟᱫ ᱠᱟᱜᱼᱟ ᱦᱟᱜᱸ ᱵᱟᱞᱮ ᱪᱟᱥ ᱠᱟᱜᱼᱟ ᱟᱫᱚ ᱟᱛᱩ ᱟᱹᱛᱩ ᱠᱚᱨᱮ ᱠᱚ ᱪᱟᱥ ᱮᱫᱼᱟ ᱚᱸᱰᱮ ᱠᱷᱚᱱᱜᱮ ᱛᱩᱛᱩᱫ ᱠᱚᱠᱚ ᱪᱟᱞᱟᱜᱼᱟ ᱚᱲᱟᱜ ᱦᱚᱲ ᱠᱚ ᱟᱫᱚ ᱟᱹᱜᱩ ᱛᱚᱨᱟᱭᱟᱠᱚ ᱾ ᱚᱸᱰᱮ ᱠᱷᱚᱱ ᱜᱮ ᱡᱚᱢ ᱵᱟᱲᱟ ᱦᱩᱭᱩᱜᱼᱟ ᱾
ᱟᱪᱪᱷᱟ ᱾ ᱟᱪᱪᱷᱟ ᱛᱟᱦᱚᱞᱮ ᱩ ᱪᱟᱥᱵᱟᱥ ᱠᱟᱹᱢᱤ ᱠᱚᱫᱚ? ᱛᱤᱱᱟᱹᱜ ᱫᱷᱩᱨ ᱠᱟᱜᱼᱟ ᱯᱮ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ?
ᱪᱟᱥ ᱵᱟᱥ ᱠᱟᱹᱢᱤ ᱦᱚᱨᱟ ᱠᱚᱫᱚ ᱦᱟᱸᱜ ᱱᱚᱜᱼᱚᱭ ᱛᱚ ᱩᱸ ᱦᱚᱞᱟ ᱢᱟᱫᱷᱮᱨ ᱦᱟᱸᱜ ᱫᱤᱱ ᱜᱮ ᱫᱟᱜ ᱠᱟᱜᱼᱟᱭ ᱟᱫᱚ ᱵᱟᱹᱫᱽ ᱠᱚ ᱦᱟᱸᱜ ᱯᱮᱨᱮᱡ ᱵᱟᱲᱟ ᱞᱮᱱᱟ ᱟᱫᱚ ᱪᱟᱥ ᱠᱟᱹᱢᱤ ᱦᱚᱱᱟᱜ ᱱᱚᱝᱠᱟ ᱛᱚᱞᱟ ᱛᱩᱫ ᱠᱚᱦᱟᱜ ᱮᱦᱚᱵ ᱵᱟᱲᱟ ᱦᱩᱭ ᱞᱮᱱ ᱛᱟᱦᱮᱸᱫᱼᱟ ᱮᱦᱚᱵ ᱵᱟᱲᱟ ᱞᱮᱫᱼᱟ ᱞᱮ ᱟᱫᱚ ᱦᱟᱸᱜ ᱱᱚᱜᱼᱚᱭ ᱧᱮᱞ ᱧᱮᱞ ᱛᱮ ᱧᱮᱞᱚᱜ ᱠᱟᱱᱟ ᱨᱤᱢᱤᱞ ᱨᱤᱢᱤᱞ ᱦᱚᱸ ᱱᱚᱜ-ᱚᱭ ᱦᱟᱸᱜ ᱪᱟᱵᱟ ᱤᱫᱤᱜ ᱠᱟᱱᱟ ᱥᱤᱛᱩᱝ ᱮ ᱟᱭ ᱟᱫᱚ ᱵᱟᱹᱫᱽ ᱠᱚᱸ ᱦᱚᱸ ᱵᱟᱹᱭ ᱵᱟᱹᱭ ᱛᱮ ᱟᱸᱡᱮᱫ ᱤᱫᱤᱜ ᱠᱟᱱᱟ ᱟᱫᱚ ᱦᱟᱸᱜ ᱨᱚᱦᱚᱭ ᱠᱚ ᱫᱚ ᱦᱟᱸᱜ ᱩᱱᱟᱹᱜ ᱦᱟᱸᱜ ᱵᱟᱝ ᱜᱟᱱ ᱟᱠᱟᱱᱟ
ᱟᱪᱪᱷᱟ
ᱟᱫᱚ ᱟᱯᱮ ᱥᱮᱫ ᱜᱮ ᱚᱠᱟ ᱞᱮᱠᱟ ᱨᱚᱦᱚᱭ ᱵᱟᱲᱟ ᱠᱮᱫᱼᱟ ᱯᱮ ᱥᱮ ᱟᱹᱣᱨᱤᱭᱟ
ᱟᱸᱹ ᱟᱞᱮ ᱥᱮᱫ ᱦᱚᱸ ᱚᱱᱠᱟ ᱫᱚ ᱨᱚᱦᱚᱭ ᱠᱚ ᱫᱚ ᱨᱚᱦᱚᱭ ᱵᱟᱲᱟ ᱦᱩᱭᱩᱜ ᱠᱟᱱ ᱜᱮᱭᱟ ᱦᱚᱞᱟ ᱢᱟᱦᱽᱫᱮᱨ ᱫᱟᱜ ᱟᱠᱟᱫᱟᱭ ᱛᱚ ᱟᱫᱚ ᱠᱷᱮᱛ ᱠᱚᱨᱮ ᱦᱚᱸ ᱯᱮᱨᱮᱡ ᱟᱠᱟᱱᱟ ᱟᱫᱚ ᱚᱝᱠᱟ ᱫᱚ ᱦᱟᱸᱜ ᱡᱷᱚᱛᱚ ᱵᱟᱹᱫᱽ ᱨᱮ ᱫᱚ ᱵᱟᱝ ᱯᱮᱨᱮᱡ ᱟᱠᱟᱱᱟ ᱢᱤᱫ ᱴᱟᱝ ᱵᱟᱹᱫᱽ ᱨᱮ ᱦᱟᱸᱜ ᱯᱮᱨᱮᱡ ᱠᱟᱱ ᱛᱟᱦᱮᱸᱱ ᱟᱫᱚ ᱚᱱᱟ ᱜᱮ ᱞᱮ ᱨᱚᱦᱚᱭ ᱵᱟᱲᱟ ᱠᱮᱫᱟ ᱛᱮᱦᱮᱧ ᱫᱚ ᱟᱨᱚ ᱡᱩᱫᱤ ᱚᱱᱠᱟ ᱜᱮ ᱫᱟᱜ ᱡᱟᱹᱯᱩᱫ ᱦᱩᱭᱩᱜᱼᱟ ᱛᱟᱦᱚᱞᱮ ᱦᱟᱸᱜ ᱟᱨᱚ ᱡᱩᱫᱤ ᱫᱟᱜ ᱠᱚ ᱯᱮᱨᱮᱡᱚᱜᱼᱟ ᱚᱵᱚᱥᱥᱳᱭ ᱨᱚᱦᱚᱭ ᱦᱩᱭᱩᱜᱼᱟ
ᱦᱳᱭ ᱚᱱᱟᱫᱚ ᱠᱟᱛᱷᱟ ᱠᱟᱱ ᱜᱮᱭᱟ ᱟᱫᱚ ᱟᱯᱮ ᱫᱚ ᱪᱮᱫ ᱞᱮᱠᱟ ᱚᱲᱟᱜ ᱦᱚᱲ ᱚᱲᱟᱜ ᱦᱚᱲ ᱥᱩᱢᱩᱝ ᱠᱚᱛᱮ ᱜᱮ ᱯᱮ ᱨᱚᱦᱚᱭ ᱜᱮᱭᱟ ᱥᱮ ᱱᱚᱝᱠᱟ ᱟᱛᱩ ᱴᱚᱞᱟ ᱨᱮᱱ ᱚᱱᱠᱟ ᱠᱟᱹᱲᱢᱤ ᱢᱩᱰᱭᱟᱹ ᱠᱚ ᱯᱮ ᱧᱟᱢ ᱠᱚᱛᱮ ᱜᱮ ᱯᱮ ᱨᱚᱦᱚᱭ ᱦᱚᱪᱚ ᱠᱚᱣᱟ
ᱚᱱᱠᱟ ᱫᱚ ᱦᱟᱸᱜ ᱟᱞᱮᱫᱚ ᱩᱸᱢ ᱢᱟᱱᱮ ᱠᱟᱹᱴᱤᱡ ᱠᱟᱹᱴᱤᱡ ᱵᱟᱹᱫᱽ ᱠᱚᱨᱮ ᱫᱚ ᱦᱟᱸᱜ ᱚᱲᱟᱜ ᱦᱚᱲ ᱢᱚᱛᱚ ᱛᱮ ᱜᱮ ᱞᱮ ᱨᱚᱦᱚᱭ ᱜᱮᱭᱟ ᱟᱨ ᱞᱟᱹᱴᱩ ᱞᱟᱹᱴᱩ ᱵᱟᱹᱫᱽ ᱠᱚᱨᱮ ᱫᱚ ᱦᱟᱸᱜ ᱢᱩᱫᱮ ᱥᱮ ᱠᱟᱹᱲᱢᱤ ᱠᱚ ᱦᱚᱸ ᱞᱮ ᱧᱟᱢ ᱠᱚᱜᱮᱭᱟ ᱢᱟᱨᱟᱝ ᱢᱟᱨᱟᱝ ᱵᱟᱹᱫᱽ ᱠᱚᱨᱮ ᱫᱚ ᱦᱟᱸᱜ ᱮᱠᱞᱟ ᱛᱮ ᱫᱚ ᱦᱟᱸᱜ ᱵᱟᱵᱚᱱ ᱨᱚᱦᱚᱭ ᱯᱩᱨᱟᱹᱣ ᱫᱟᱲᱮᱭᱟᱜᱼᱟ ᱥᱮ
ᱦᱮᱸ
ᱟᱨ ᱟᱯᱮ ᱫᱚ ᱚᱠᱟ ᱞᱮᱠᱟ
ᱟᱞᱮ ᱦᱚᱸ ᱦᱟᱸᱜ ᱱᱚᱝᱠᱟ ᱜᱮ ᱢᱟᱱᱮ ᱱᱤᱛᱚᱜ ᱫᱚ ᱦᱟᱸᱜ ᱩᱱᱟᱹᱜ ᱪᱟᱥ ᱵᱟᱥ ᱟᱹᱣᱨᱤ ᱞᱟᱜᱟᱜ ᱟ ᱛᱚ ᱟᱫᱚ ᱱᱤᱛᱚ ᱫᱚ ᱦᱟᱸᱜ ᱮᱠᱞᱟ ᱠᱚ ᱛᱮ ᱜᱮ ᱦᱟᱸᱜ ᱨᱚᱦᱚᱭ ᱵᱟᱲᱟ ᱠᱚᱢ ᱠᱚᱢ ᱜᱮ ᱨᱚᱦᱚᱭ ᱵᱟᱲᱟ ᱦᱟᱛᱟᱲ ᱦᱩᱭᱩᱜ ᱠᱟᱱᱟ ᱟᱫᱚ ᱯᱚᱨᱮ ᱛᱮ ᱫᱚ ᱦᱟᱸᱜ ᱱᱚᱝᱠᱟ ᱠᱟᱹᱲᱢᱤ ᱢᱩᱞᱭᱟᱹ ᱠᱚ ᱵᱟᱹᱫᱽ ᱠᱚ ᱞᱚᱥᱚᱫ ᱞᱮᱱᱠᱷᱟᱱ ᱠᱟᱹᱢᱤ ᱢᱩᱰᱤᱭᱟᱹ ᱠᱚ ᱞᱟᱹᱭ ᱟᱠᱚ ᱦᱩᱭᱩᱜᱼᱟ ᱟᱫᱚ ᱦᱳᱭ ᱟᱨ ᱦᱟᱸᱜ ᱱᱮᱛᱟᱨ ᱢᱟ ᱡᱷᱚᱛᱚ ᱦᱚᱲ ᱜᱮ ᱪᱟᱥ ᱠᱟᱹᱢᱤ ᱞᱟᱜᱟᱣ ᱞᱮᱱ ᱠᱷᱟᱱ ᱢᱟ ᱵᱟᱠᱚ ᱧᱟᱢᱚᱜᱼᱟ ᱟᱫᱚ ᱵᱟᱠᱚ ᱧᱟᱢ ᱞᱮᱱ ᱠᱷᱟᱱ ᱱᱤᱡᱮ ᱱᱤᱡᱮ ᱛᱮ ᱜᱮ ᱨᱚᱦᱚᱭ ᱵᱟᱲᱟ ᱦᱩᱭᱩᱜ ᱜᱮᱭᱟ ᱚᱲᱟᱜ ᱨᱮᱱ ᱦᱚᱲ ᱥᱩᱢᱩᱝ ᱛᱮ ᱜᱮ
ᱦᱩᱸ ᱟᱪᱷᱟ
ᱟᱨ ᱦᱩᱲᱩ ᱠᱚ ᱡᱚᱠᱷᱚᱡ ᱤᱨ ᱵᱟᱲᱟᱭ ᱜᱮᱭᱟ ᱯᱮ ᱟᱫᱚ ᱩᱱᱫᱚ ᱟᱯᱮ ᱫᱚ ᱟᱯᱮ ᱱᱤᱡᱮ ᱱᱤᱡᱮ ᱛᱮ ᱜᱮ ᱯᱮ ᱤᱨ ᱜᱮᱭᱟ ᱥᱮ ᱜᱟᱹᱰᱤ ᱠᱚᱛᱮ ᱯᱮ ᱤᱨ ᱦᱚᱪᱚᱭ ᱜᱮᱭᱟ
ᱟᱫᱚ ᱦᱟᱸᱜ ᱱᱚᱜᱼᱚᱭ ᱛᱚ ᱱᱤᱛᱳᱜ ᱫᱚ ᱧᱮᱞᱚᱜ ᱠᱟᱱᱟ ᱵᱟᱹᱲᱛᱤ ᱠᱟᱭ ᱛᱮ ᱦᱟᱸᱜ ᱜᱟᱹᱰᱤ ᱢᱚᱴᱚᱨ ᱠᱚᱛᱮ ᱜᱮ ᱦᱟᱸᱜ ᱵᱚᱱ ᱨᱚᱦᱚᱭ ᱜᱟᱹᱰᱤ ᱠᱚᱦᱚᱸ ᱩᱰᱩᱠ ᱟᱠᱟᱱᱟ ᱤᱨᱚᱜ ᱜᱟᱹᱰᱤ ᱠᱚᱦᱚᱸ ᱩᱰᱩᱠ ᱟᱠᱟᱱᱟ ᱪᱮᱫ ᱚᱥᱩᱵᱤᱫᱟ ᱦᱚᱸ ᱵᱟᱝ ᱦᱩᱭᱩᱜ ᱠᱟᱱᱟ ᱟᱫᱚ᱾ ᱱᱤᱛᱚᱜ ᱡᱩᱜᱽ ᱨᱮᱫᱚ ᱦᱟᱸᱜ ᱜᱟᱹᱰᱤ ᱠᱚᱛᱮ ᱜᱮᱠᱚ ᱤᱨ ᱚᱪᱚᱭ ᱜᱮᱭᱟ ᱦᱚᱲ ᱠᱚᱫᱚ ᱟᱫᱚ ᱟᱞᱮ ᱦᱟᱸᱜ ᱩᱱᱟᱹᱜ ᱪᱟᱥ ᱵᱟᱝ ᱠᱷᱟᱹᱛᱤᱨ ᱟᱫᱚ ᱤᱭᱟᱹ ᱱᱤᱡᱮ ᱛᱮᱜᱮ ᱞᱮ ᱤᱨ ᱦᱩᱭ ᱟᱞᱮ ᱫᱟᱞᱮ ᱟᱨ ᱟᱹᱜᱩᱭᱟᱞᱮ ᱟᱯᱮ ᱜᱮ ᱚᱠᱟᱞᱮ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱦᱩᱱᱟᱹᱝ ᱵᱷᱟᱹᱜᱮ ᱠᱚᱜᱼᱟ
ᱟᱪᱷᱟ ᱟᱞᱮ ᱫᱚ ᱩᱸ ᱜᱟᱹᱰᱤ ᱛᱮ ᱦᱚᱸ ᱮᱨ ᱵᱟᱲᱟ ᱦᱩᱭ ᱠᱟᱱ ᱜᱮᱭᱟ ᱡᱚᱠᱷᱚᱱ ᱥᱮᱨᱢᱟ ᱡᱟᱹᱲᱤ ᱠᱚᱭ ᱡᱟᱹᱲᱤᱭᱟ ᱥᱮ ᱩᱱᱫᱚ ᱞᱚᱜᱚᱱ ᱞᱚᱜ ᱠᱷᱚᱱ ᱫᱚ ᱦᱟᱸᱜ ᱛᱤ ᱠᱚᱛᱮ ᱤᱨ ᱠᱟᱛᱮ ᱫᱚᱢ ᱫᱚᱦᱚ ᱠᱟᱜ ᱠᱷᱟᱱ ᱦᱟᱸᱜ ᱥᱮ ᱜᱚᱡᱟᱜ ᱟ ᱥᱮ ᱟᱫᱚ ᱚᱱᱟ ᱠᱷᱟᱹᱛᱤᱨ ᱟᱞᱮᱫᱚ ᱜᱟᱹᱰᱤ ᱠᱚᱫᱚ ᱡᱟᱹᱯᱩᱫ ᱡᱚᱠᱷᱚᱱ ᱫᱟᱜ ᱮ ᱡᱟᱹᱲᱤᱭᱟ ᱛᱚᱠᱷᱚᱱ ᱫᱚ ᱜᱟᱰᱤ ᱛᱮᱞᱮ ᱤᱨ ᱦᱚᱪᱚᱭ ᱜᱮᱭᱟ ᱟᱨ ᱡᱚᱠᱷᱚᱱ ᱯᱷᱟᱠᱟ ᱴᱟᱭᱤᱢ ᱨᱮᱫᱚ ᱢᱟᱱᱮ ᱠᱟᱹᱢᱤ ᱢᱩᱞᱭᱳ ᱠᱚ ᱧᱟᱢ ᱠᱟᱛᱮᱜ ᱤᱨ ᱜᱮᱭᱟᱞᱮ᱾ ᱟᱨ ᱵᱩᱥᱩᱵ ᱠᱚᱦᱚᱸ ᱫᱚᱨᱠᱟᱨᱟᱜ ᱜᱮᱭᱟᱵᱚᱱ ᱥᱮ ᱚᱲᱟᱜ ᱠᱚᱨᱮ ᱰᱟᱹᱝᱜᱨᱤ ᱠᱚ ᱢᱮᱱᱟᱜ ᱟᱠᱟᱫ ᱠᱚᱣᱟ ᱩᱱᱠᱩᱠᱩ ᱞᱟᱹᱜᱤᱫ
ᱦᱳᱭ ᱦᱳᱭ ᱚᱱᱟᱢᱟ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱮᱜᱼᱟ ᱰᱟᱹᱝᱨᱤ ᱠᱚ ᱵᱟᱝᱠᱷᱟᱱ ᱚᱲᱟᱜ ᱨᱮ ᱰᱟᱹᱝᱨᱤ ᱠᱚ ᱢᱮᱱᱟᱜ ᱠᱚᱫᱚ ᱪᱮᱫ ᱠᱚ ᱠᱚᱵᱚᱱ ᱡᱚᱢ ᱦᱚᱪᱚ ᱠᱚᱣᱟ ᱟᱫᱚ ᱢᱟᱹᱭ ᱟᱯᱮ ᱫᱤᱥᱚᱢ ᱨᱮᱫᱚ ᱟᱫᱚ ᱱᱤᱛᱚᱜ ᱢᱟ ᱡᱷᱚᱛᱚ ᱦᱚᱲᱜᱮ ᱧᱮᱞᱚᱜ ᱠᱟᱱᱟ ᱯᱟᱠᱟ ᱚᱲᱟᱜ ᱜᱮᱼᱟ ᱠᱚ ᱟᱫᱚ ᱟᱯᱮ ᱫᱤᱥᱚᱢ ᱨᱮᱫᱚ ᱚᱱᱠᱟ ᱠᱟ ᱵᱩᱥᱩᱵ ᱚᱲᱟᱜ ᱠᱚ ᱥᱮ ᱯᱟᱠᱟ ᱚᱲᱟᱜ ᱠᱚ ᱥᱮ ᱪᱮᱫ ᱚᱲᱟᱜ ᱠᱚ ᱚᱱᱠᱟ ᱟᱢ ᱡᱟᱹᱥᱛᱤ ᱛᱤᱠᱟᱹᱭᱛᱮᱢ ᱧᱮᱞ ᱧᱟᱢᱟ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱦᱩᱱᱟᱹᱝ ᱱᱟᱯᱟᱭ ᱠᱚᱜᱼᱟ
ᱦᱮᱸ ᱚᱱᱠᱟ ᱫᱚ ᱦᱟᱸᱜ ᱟᱞᱮ ᱥᱮᱱ ᱫᱚ ᱡᱷᱚᱛᱚ ᱦᱚᱲ ᱜᱮ ᱛᱤᱧ ᱚᱲᱟᱜ ᱮᱥᱵᱮᱥᱴᱟᱨ ᱚᱲᱟᱜ ᱜᱮᱦᱟᱸᱜ ᱠᱚ ᱚᱲᱟᱜ ᱠᱟᱫᱟ ᱚᱱᱠᱟᱜ ᱜᱮ ᱦᱟᱸᱜ ᱧᱮᱞᱚᱜ ᱠᱟᱱᱟ ᱟᱨ ᱵᱩᱥᱩᱵ ᱚᱲᱟᱜ ᱠᱚᱫᱚ ᱵᱟᱹᱭ ᱵᱟᱹᱭ ᱛᱮᱠᱚ ᱢᱩᱪᱟᱹᱫ ᱤᱫᱤᱭᱮᱫᱼᱟ ᱵᱩᱥᱩᱵ ᱚᱲᱟᱜ ᱠᱚᱫᱚ ᱩᱱᱟᱹᱜ ᱫᱚ ᱦᱟᱜ ᱱᱤᱛᱚᱜ ᱫᱚ ᱵᱟᱝ ᱧᱮᱞᱚᱜ ᱠᱟᱱᱟ ᱟᱫᱚ ᱟᱯᱮᱮᱥᱮᱫ ᱜᱮ ᱚᱠᱟᱞᱮᱠᱟ ᱵᱩᱥᱩᱵ ᱚᱲᱟᱜ ᱠᱚ ᱢᱮᱱᱟᱜ ᱜᱮᱭᱟ ᱥᱮ ᱢᱩᱪᱟᱹᱫ ᱤᱫᱤ ᱠᱟᱱᱟ ᱥᱮ ᱚᱠᱟ ᱞᱮᱠᱟ ᱠᱟᱹᱴᱤᱡ ᱮᱢ ᱞᱟᱹᱭ ᱠᱮᱭᱟ
ᱟᱞᱮ ᱥᱮᱫ ᱫᱚ ᱦᱟᱸᱜ ᱱᱤᱛᱚᱜ ᱫᱚ ᱱᱚᱝᱠᱟ ᱵᱩᱥᱩᱵ ᱚᱲᱟᱜ ᱞᱮᱠᱟᱛᱮᱫᱚ ᱦᱟᱸᱜ ᱱᱮᱥᱫᱚ ᱦᱟᱸᱜ ᱧᱮᱞ ᱧᱟᱢᱚᱜ ᱠᱟᱱ ᱜᱮᱭᱟ ᱢᱤᱫᱵᱟᱨ ᱠᱤᱱᱛᱩ ᱫᱚᱢᱮ ᱜᱟᱱ ᱫᱚ ᱵᱟᱝ ᱡᱷᱚᱛᱚ ᱦᱚᱲᱜᱮ ᱱᱤᱛᱚᱜ ᱢᱟ ᱚᱱᱠᱟ ᱵᱩᱥᱩᱵ ᱠᱚ ᱡᱚᱛᱚ ᱦᱚᱲ ᱜᱮ ᱜᱟᱹᱰᱤᱛᱮ ᱦᱩᱲᱩ ᱠᱚᱠᱚ ᱤᱨ ᱚᱪᱚᱭᱮᱜᱼᱟ ᱚᱱᱟ ᱢᱟ ᱵᱩᱥᱩᱵ ᱠᱚᱢᱟ ᱜᱩᱸᱰᱟᱹᱜᱼᱟ ᱥᱮ ᱟᱫᱚ ᱚᱱᱟ ᱠᱷᱟᱹᱛᱤᱨ ᱵᱩᱥᱩᱵ ᱚᱲᱟᱜ ᱠᱚᱫᱚ ᱵᱟᱹᱭ ᱛᱮᱠᱚ ᱢᱩᱪᱟᱹᱫ ᱤᱫᱤ ᱠᱮᱫᱮᱜᱼᱟ ᱚᱱᱠᱟ ᱴᱟᱞᱤ ᱚᱲᱟᱜ ᱠᱚ ᱯᱟᱠᱟ ᱚᱲᱟᱜ ᱠᱚᱜᱮ ᱡᱟᱹᱛᱤᱜᱼᱟ ᱡᱟᱹᱛᱤ ᱠᱟᱹᱡ ᱫᱚ ᱧᱮᱞ ᱧᱟᱢᱚᱜ ᱠᱟᱱᱟ
ᱟᱪᱪᱷᱟ ᱵᱷᱟᱭ ᱜᱮ ᱟᱨ ᱱᱤᱛᱚᱜ ᱫᱚ ᱪᱮᱫ ᱠᱚ ᱪᱤᱠᱟ ᱵᱟᱲᱟ ᱦᱩᱭᱩᱜ ᱠᱟᱱᱟ ᱥᱮ ᱚᱲᱟᱜ ᱠᱚᱨᱮ ᱜᱮ
ᱱᱤᱛᱳᱜ ᱫᱚ ᱦᱟᱸᱜ ᱚᱲᱟᱜ ᱠᱚᱨᱮ ᱜᱮ ᱦᱟᱸᱜ ᱢᱮᱱᱟᱜ ᱵᱟᱲᱟ ᱠᱟᱹᱫᱤᱧᱟ ᱟᱫᱚ ᱚᱝᱠᱟ ᱠᱟᱹᱢᱤ ᱞᱮᱠᱟ ᱛᱮᱫᱚ ᱦᱟᱸᱜ ᱱᱤᱛᱳᱜ ᱫᱚ ᱪᱮᱫ ᱦᱚᱸ ᱵᱟᱹᱧ ᱠᱟᱹᱢᱤ ᱠᱟᱱᱟ ᱟᱫᱚ ᱚᱲᱟᱜ ᱠᱚᱨᱮᱱᱟᱜ ᱟᱨ ᱠᱟᱹᱴᱤᱡ ᱠᱟᱹᱴᱤᱡ ᱟᱨ ᱠᱟᱹᱴᱤᱡ ᱯᱚᱨᱮ ᱚᱲᱟᱜ ᱥᱮᱫ ᱨᱮ ᱫᱟᱠᱟ ᱩᱛᱩ ᱛᱩ ᱪᱚᱸᱫᱟ ᱟᱵᱚ ᱛᱤᱨᱞᱟᱹ ᱦᱚᱯᱚᱱ ᱠᱚᱣᱟ ᱱᱟᱦᱟᱜ ᱢᱟᱨᱟᱝ ᱠᱟᱹᱢᱤ ᱠᱟᱱᱟ ᱫᱚ ᱥᱟᱶᱛᱮ ᱤᱥᱤᱱ ᱵᱟᱥᱟᱝ ᱡᱚᱜ ᱨᱟᱪᱟ ᱫᱟᱜ ᱫᱟᱜ ᱟᱹᱜᱩ ᱜᱟᱥᱟᱣ ᱜᱤᱛᱤᱨ ᱚᱱᱟ ᱠᱚᱦᱟᱸᱟᱜ ᱠᱟᱹᱢᱤ ᱦᱚᱨᱟ ᱨᱮ ᱮᱦᱚᱵ ᱦᱩᱭᱩᱜᱼᱟ ᱵᱟᱝᱠᱷᱟᱱ ᱫᱟᱠᱟ ᱠᱚ ᱵᱟᱵᱚᱱ ᱤᱥᱤᱱ ᱞᱮᱠᱷᱟᱱ ᱪᱮᱫ ᱵᱚᱱ ᱡᱚᱢᱟ
ᱟᱪᱪᱷᱟ ᱟᱹᱰᱤ ᱱᱟᱯᱟᱭ
ᱸ ᱟᱫᱚ ᱟᱢ ᱫᱚ ᱪᱮᱫᱠᱟ ᱫᱟᱠᱟ ᱩᱛᱩ ᱤᱥᱤᱱ ᱠᱚᱢ ᱵᱟᱲᱟᱭ ᱜᱮᱭᱟ ᱥᱮ ᱵᱟᱝ ᱠᱟᱹᱴᱤᱡ ᱮᱢ ᱞᱟᱹᱭ ᱞᱮᱠᱷᱟᱱ ᱦᱩᱱᱟᱹᱝ ᱱᱟᱯᱟᱭ ᱠᱚᱜᱼᱟ
ᱚᱱᱟ ᱫᱟᱠᱟ ᱩᱛᱩ ᱤᱥᱤᱱ ᱫᱚ ᱟᱵᱚ ᱛᱤᱨᱞᱟᱹ ᱦᱚᱯᱚᱱ ᱫᱚ ᱦᱟᱸᱜ ᱡᱚᱛᱚ ᱦᱚᱲ ᱜᱮ ᱥᱮᱬᱟ ᱞᱟᱹᱠᱛᱤᱜ ᱠᱟᱱᱟ ᱚᱱᱟᱛᱮ ᱟᱹᱞᱤᱧ ᱦᱚ ᱫᱟᱠᱟ ᱩᱛᱩ ᱪᱫᱟ ᱫᱚ ᱟᱸᱜ ᱫᱚᱧ ᱵᱟᱲᱟᱭ ᱜᱮᱭᱟ ᱟᱨ ᱫᱟᱠᱟ ᱩᱛᱩ ᱵᱟᱵᱚᱱ ᱪᱚᱸᱫᱟ ᱞᱮᱠᱷᱟᱱ ᱦᱟᱸᱜ ᱛᱚ ᱟᱵᱚᱜᱮᱛᱚ ᱟᱥᱚᱞ ᱦᱚᱲ ᱫᱚ ᱟᱵᱚ ᱵᱟᱵᱚᱱ ᱪᱚᱸᱫᱟ ᱞᱮᱠᱷᱟᱱ ᱟᱫᱚ ᱚᱲᱟᱜ ᱨᱮ ᱡᱚᱢ ᱟᱵᱚ ᱪᱤᱠᱟᱹᱛᱮ ᱢᱟᱱᱮ ᱦᱟᱸᱜ ᱵᱟᱵᱟ ᱛᱟᱠᱚ ᱠᱚ ᱥᱮ ᱵᱷᱟᱭ ᱛᱟᱠᱚ ᱠᱚ ᱩᱱᱠᱩ ᱠᱚ ᱦᱟᱸᱜ ᱜᱮᱮᱫᱼᱟ ᱪᱚᱸᱫᱟᱭᱭᱟ ᱚᱱᱟ ᱠᱚᱫᱚ ᱦᱟᱸᱜ ᱟᱵᱚᱣᱟᱜ ᱠᱟᱹᱢᱤ ᱠᱟᱱ ᱜᱮᱭᱟ ᱚᱱᱟᱛᱮ ᱚᱱᱟ ᱠᱚᱫᱚ ᱥᱮᱬᱟ ᱦᱩᱭᱩ ᱠᱟᱱᱟ
ᱱᱚᱜ ᱟᱨ ᱥᱮᱬᱟ ᱠᱚᱦᱚᱸ ᱞᱟᱹᱠᱛᱤ ᱠᱟᱱ ᱜᱮᱭᱟ ᱟᱫᱚ ᱢᱟᱹᱭ ᱢᱟ ᱛᱚᱵᱮ ᱱᱚᱝᱠᱟᱜᱮ ᱥᱚᱢᱚᱭ ᱠᱚ ᱧᱟᱢ ᱵᱟᱲᱟᱜ ᱠᱷᱟᱱ ᱚᱠᱛᱚ ᱠᱚᱦᱚᱸ ᱦᱩᱭᱮᱱᱟ